ᱦᱮᱞᱳ
ᱦᱮᱞᱳ
ᱦᱮᱞᱳ
ᱦᱮᱸ ᱦᱮᱞᱳ
ᱟᱸᱡᱚ ᱟᱸᱡᱚ ᱟᱸᱡᱚ ᱦᱮᱸ ᱡᱚᱦᱟᱨ ᱜᱮ ᱟᱸᱡᱚᱢᱚᱜ ᱠᱟᱱ ᱜᱮᱭᱟ
ᱦᱮᱸ ᱟᱸᱡᱚᱢᱚᱜ ᱠᱟᱱ ᱜᱮᱭᱟ᱾
ᱚ
ᱪᱮᱫ ᱮᱢ ᱪᱤᱠᱟᱹ ᱮᱫ ᱛᱮ?
ᱪᱮᱫ ᱦᱚᱸ ᱵᱟᱝ ᱫᱩᱲᱩᱵ ᱵᱟᱲᱟ ᱦᱩᱭ ᱟᱠᱟᱱᱟ᱾ ᱵᱤᱠᱮᱞ ᱛᱟᱭᱚᱢ ᱫᱚ ᱱᱤᱛ ᱫᱚ ᱫᱩᱲᱩᱵ ᱵᱟᱲᱟᱭ ᱜᱮ ᱦᱩᱭ ᱠᱟᱱᱟ᱾
ᱚ ᱱᱟᱯᱟᱭ ᱵᱟᱲᱟ ᱜᱮᱛᱚ?
ᱦᱮᱸ ᱟᱯᱮ
ᱟᱞᱮ ᱦᱚᱸ ᱱᱟᱯᱟᱭ ᱵᱟᱲᱟ ᱜᱮ᱾
ᱪᱮᱫ ᱠᱚ ᱪᱤᱠᱟᱹᱭ ᱦᱩᱭᱩᱜ ᱠᱟᱱᱟ?
ᱪᱮᱫ ᱠᱚ ᱫᱟᱜ ᱫᱟᱭᱛᱚ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ ᱱᱤᱛᱚᱜ ᱫᱚ ᱡᱟᱹᱯᱩᱫ ᱚᱱᱛᱮ ᱵᱟᱭ ᱡᱟᱹᱯᱩᱫ ᱮᱫᱟ?
ᱦᱮᱸ ᱦᱮᱸ ᱥᱟᱨᱟ ᱫᱤᱱ ᱴᱟᱜ ᱜᱮ ᱫᱟᱜ ᱠᱮᱫᱟ ᱱᱤᱨᱫᱳ ᱛᱷᱚᱲᱟ ᱫᱟᱜ ᱤᱭᱟᱹ ᱧᱚᱜ ᱠᱟᱜ
ᱦᱮᱸ ᱫᱟᱭ ᱫᱟᱭ ᱛᱟᱦᱞᱮ ᱪᱟᱥᱵᱟᱥ ᱠᱚᱫᱚ ᱦᱩᱭᱩᱜ ᱠᱟᱱᱟ ᱥᱮ ᱵᱟᱝ ᱨᱚᱦᱚᱭ ᱠᱚ
ᱱᱤᱛ ᱦᱮᱸ ᱨᱚᱦᱚᱭ ᱠᱚ ᱱᱤᱛ ᱫᱚ ᱜᱟᱹᱪᱷᱤ ᱠᱚ ᱨᱮᱰᱤ ᱦᱩᱭᱩᱜ ᱠᱟᱱᱟ᱾ ᱮᱨ ᱦᱩᱭᱩᱜ ᱠᱟᱱᱟ ᱜᱟᱪᱷᱤ ᱠᱚ᱾
ᱦᱮᱸ ᱦᱮᱸ
ᱟᱫᱚ ᱛᱟᱦᱞᱮ ᱱᱟᱣᱟ ᱜᱮᱭᱟᱢ ᱥᱮ ᱴᱟᱥᱠ ᱠᱚᱢ ᱯᱩᱨᱟᱹᱣ ᱵᱟᱲᱟ ᱠᱮᱫᱟ?
ᱵᱟᱝ ᱜᱮ ᱱᱟᱣᱟ ᱜᱮᱭᱟᱹᱧᱺ
ᱛᱤᱱᱟᱹᱜ ᱴᱤ ᱯᱩᱨᱟᱹᱣ ᱠᱮᱫᱟ?
ᱵᱟᱝ ᱤᱧ ᱯᱩᱨᱟᱹᱣ ᱠᱟᱫᱟ ᱤᱧ ᱫᱚ ᱠᱟᱹᱴᱤᱡ ᱦᱚᱞᱟ ᱢᱟᱫᱮᱨ ᱜᱮ ᱟᱨᱠᱤ ᱡᱚᱭᱮᱱᱴ ᱦᱩᱭ ᱠᱟᱱᱟ ᱱᱚᱣᱟ ᱨᱮ
ᱦ ᱟᱫᱚ ᱛᱟᱞᱮ ᱱᱤᱭᱟᱹ ᱮᱯ ᱧᱟᱢ ᱠᱟᱛᱮᱜ ᱪᱮᱫ ᱞᱮᱠᱟᱢ ᱵᱩᱡᱷᱟᱹᱣ ᱠᱮᱫᱟ ᱠᱩᱥᱤ ᱜᱮ
ᱦᱮᱸ ᱠᱷᱩᱥᱤ ᱫᱚ ᱠᱷᱩᱥᱤ ᱜᱮ ᱵᱩᱡᱷᱟᱹᱣ ᱠᱟᱫᱟᱧ
ᱠᱟᱨᱚᱱ ᱦᱚᱛᱮ ᱤᱱᱠᱟᱢ ᱨᱮᱭᱟᱜ ᱠᱤᱪᱷᱩᱴᱟᱜ ᱛᱚ ᱤᱭᱟᱹ ᱢᱤᱫᱴᱮᱡ ᱨᱟᱥᱛᱟ ᱛᱷᱚᱨ ᱧᱟᱢ ᱠᱟᱱᱟ᱾ ᱦᱮᱸ ᱟᱨ ᱥᱟᱶᱛᱮ ᱟᱵᱚ ᱵᱷᱟᱥᱟ ᱨᱮᱭᱟᱜ ᱟᱵᱚᱣᱟᱜ ᱵᱷᱟᱥᱟ ᱵᱟᱥᱟ ᱨᱮᱭᱟᱜ ᱦᱚᱸ ᱠᱤᱪᱷᱩᱴᱟᱜ ᱩᱱᱚᱛᱤ ᱦᱩᱭᱩᱜᱼᱟ᱾
ᱦᱮᱸ
ᱚᱱᱞᱟᱭᱤᱱ ᱫᱟᱨᱟᱭ ᱡᱚᱫᱤ ᱱᱤᱭᱟᱹ ᱥᱳᱥᱟᱞ ᱢᱤᱰᱤᱭᱟᱭ ᱫᱟᱨᱟ ᱜᱩᱜᱟᱞ ᱨᱮ ᱮ ᱟᱭᱤ ᱢᱟᱫᱽᱫᱷᱚᱢ ᱛᱮ ᱡᱩᱫᱤ ᱱᱤᱭᱟᱹᱢ ᱵᱷᱟᱥᱟ ᱦᱚᱸ ᱡᱩᱫᱤ ᱤᱭᱟᱹ ᱞᱮᱱᱠᱷᱟ ᱫᱚ ᱟᱹᱰᱤ ᱜᱮ ᱞᱟᱵᱷ ᱦᱩᱭᱩᱜᱼᱟ ᱟᱵᱩ ᱦᱚᱲᱟᱜ ᱫᱚ
ᱦᱩᱸ
ᱦᱮᱸ
ᱮᱠᱷᱚᱱ ᱫᱚ ᱟᱫᱚ ᱫᱚᱢᱮ ᱯᱟᱹᱪᱷᱟᱹᱨᱮ ᱦᱮᱱᱟᱜ ᱵᱚᱱᱟ ᱛᱚ ᱥᱟᱱᱛᱟᱲ ᱟᱨᱦᱚᱸ ᱟᱨᱚ ᱡᱩᱫᱤ ᱟᱨᱚ ᱪᱮᱛᱟᱱ ᱥᱮᱫ ᱪᱟᱞᱟᱣ ᱫᱟᱲᱮᱭᱟᱜᱼᱟ ᱟᱨᱚ ᱰᱮᱵᱷᱞᱚᱯᱚᱜᱼᱟᱠᱷᱟᱱ ᱫᱚ ᱵᱷᱟᱹᱜᱮᱜᱼᱟ ᱟᱹᱰᱤ ᱜᱟᱱ ᱜᱮ
ᱦᱮᱡᱽ ᱟᱨ ᱱᱤᱭᱟᱹ ᱢᱤᱫ ᱴᱮᱱ ᱤᱭᱟᱹ ᱤᱧᱟᱹᱜ ᱮᱯ ᱧᱟᱢ ᱠᱟ ᱠᱟᱛᱮᱜ ᱛᱷᱚᱲᱟ ᱜᱟᱱ ᱦᱳᱭᱛᱳ ᱟᱭᱢᱟ ᱜᱮ ᱩᱱᱱᱚᱛ ᱦᱩᱭᱩᱜᱼᱟ ᱚᱱᱟ ᱪᱤᱱᱛᱟᱹ ᱫᱷᱟᱨᱟ ᱦᱚᱭᱛᱳ ᱠᱚ ᱠᱚᱨᱟᱣ ᱠᱟᱜ ᱟᱵᱚ ᱦᱚᱲ ᱥᱟᱱ ᱛᱟᱞᱤ ᱵᱷᱟᱥᱟ ᱨᱮᱭᱟᱜ ᱚᱱᱟ ᱨᱮᱜᱮ ᱛᱚ ᱱᱤᱭᱟᱹ ᱮᱯ ᱫᱚ ᱢᱤᱫᱴᱮᱡ ᱠᱚ ᱵᱮᱱᱟᱣ ᱟᱠᱟᱫᱼᱟ ᱛᱚ ᱵᱟᱝ ᱟᱵᱚ ᱥᱟᱱᱛᱟᱞᱤ ᱢᱟᱫᱽᱫᱷᱚᱢ ᱛᱮᱦᱚᱸ ᱠᱚᱨᱼᱟ ᱱᱤᱭᱟᱹ ᱜᱮᱠᱚ ᱦᱩᱫᱤᱥ ᱠᱟᱜᱼᱟ ᱱᱤᱭᱟᱹ ᱜᱮᱠᱚ ᱠᱚᱨᱟᱣ ᱠᱟᱜᱼᱟ ᱚᱱᱟᱜᱮ ᱵᱚᱦᱩᱛ ᱟᱹᱰᱤ ᱟᱭᱢᱟ ᱠᱷᱟᱭ ᱫᱚ ᱟᱵᱚ ᱦᱚᱲ ᱫᱚ ᱟᱹᱰᱤ ᱛᱟᱭᱚᱢ ᱨᱮᱜᱮ ᱵᱚᱱ ᱛᱟᱦᱮᱱᱚᱜ ᱠᱟᱱᱟ ᱵᱟᱝ
ᱦᱮᱸ ᱦᱮᱸ ᱡᱷᱚᱛᱚ ᱫᱤᱠ ᱫᱤᱭᱮ ᱠᱷᱚᱱᱟᱜ ᱜᱮ ᱧᱮᱞ ᱦᱩᱭᱩᱜ ᱠᱟᱱᱟ ᱡᱮ ᱡᱚᱛᱚ ᱥᱟᱱᱛᱟᱲ ᱠᱚᱫᱚ ᱠᱟᱹᱴᱤᱡ ᱛᱟᱭᱱᱚᱢ ᱧᱚᱜ ᱨᱮᱜᱮ ᱦᱮᱱᱟᱜ ᱵᱚᱱᱟ ᱛᱚ
ᱦᱮᱸ
ᱡᱟᱦᱟᱱᱟᱜ ᱨᱮᱜᱮ ᱟᱫᱚ ᱚᱱᱟᱜᱮ ᱞᱟᱯᱷᱟᱝ ᱥᱮᱫ ᱪᱟᱞᱟᱣ ᱨᱮᱱᱟᱜ ᱟᱨᱠᱤ ᱱᱚᱣᱟᱜ ᱜᱮ ᱢᱤᱫᱴᱮᱱ ᱨᱟᱥᱛᱟ ᱱᱚᱶᱟ ᱰᱮᱵᱷᱞᱚᱯᱚᱜᱼᱟ ᱱᱚᱣᱟ ᱟᱨᱠᱤ ᱟ ᱟᱵᱚᱣᱟᱜ ᱵᱷᱟᱥᱟ ᱠᱚ ᱥᱟᱱᱛᱟᱲ ᱠᱚ
ᱟᱯᱮᱭᱟᱜ ᱚᱱᱛᱮ ᱫᱚ ᱢᱟᱱᱮ ᱟᱵᱚ ᱥᱟᱱᱛᱟᱞ ᱠᱚᱣᱟᱜ ᱯᱟᱲᱦᱟᱣ ᱫᱚ ᱪᱮᱫ ᱞᱮᱠᱟ? ᱚᱞ ᱪᱤᱠᱤ ᱛᱮ ᱡᱟᱹᱥᱛᱤ ᱥᱮ ᱮᱢᱱᱤ ᱮᱴᱟᱜ ᱢᱟᱫᱽᱫᱷᱚᱢ ᱛᱮ
ᱦᱮᱸ ᱵᱟᱱᱟᱨ ᱛᱮᱜᱮ ᱵᱟᱱᱟᱨ ᱛᱮᱜᱮ ᱦᱩᱭᱩᱜ ᱜᱮᱭᱟ ᱱᱚᱛᱮ ᱵᱟᱱᱟᱨ ᱛᱮᱜᱮ ᱠᱚ ᱯᱟᱲᱦᱟᱜ ᱜᱮᱭᱟ ᱵᱮᱥᱤ ᱫᱚ ᱢᱟᱱᱮ ᱵᱟᱝᱞᱟ ᱛᱮᱜᱮ ᱠᱚ ᱯᱟᱲᱦᱟᱜ ᱜᱮᱭᱟ ᱟᱨᱠᱤ ᱥᱟᱱᱛᱟᱲ ᱛᱮᱦᱚᱸ ᱠᱚ ᱯᱟᱲᱦᱟᱜ ᱜᱮᱭᱟ ᱮᱢ ᱵᱮᱥᱤ ᱫᱚ ᱟᱨᱠᱤ ᱵᱟᱝᱞᱟ ᱛᱮᱜᱮ ᱟᱨᱠᱤ
ᱢᱟᱱᱮ ᱥᱟᱱᱛᱟᱞ ᱛᱮᱫᱚ ᱪᱤᱠᱤ ᱢᱟᱫᱽᱫᱷᱚᱢ ᱛᱮᱫᱚ ᱚᱛᱚᱴᱟ ᱫᱚ ᱵᱟᱝ ᱤᱭᱟᱹᱣ ᱠᱟᱱᱟ ᱵᱟᱝ
ᱦᱮᱸ ᱮᱛᱚ ᱟᱨ ᱰᱮᱵᱷᱞᱚᱯ ᱠᱟᱱ ᱦᱚᱸ ᱫᱚᱢᱮ ᱮᱠᱴᱟ ᱫᱚ ᱟᱹᱰᱤ ᱰᱮᱵᱷᱞᱚᱯᱚᱜᱼᱟ ᱥᱮ
ᱦᱮᱸ ᱤᱥᱠᱩᱞ ᱠᱚ ᱠᱚᱢ ᱜᱮᱭᱟ
ᱦᱮᱸ ᱤᱥᱠᱩᱞ ᱠᱚ ᱤᱥᱠᱩᱞ ᱠᱚᱫᱚ ᱵᱟᱝ ᱱᱮᱛᱟᱨ ᱫᱚ ᱠᱟᱹᱴᱤᱡ ᱫᱚ ᱱᱚᱛᱮ ᱫᱚ ᱦᱩᱭ ᱠᱟᱱᱟ ᱜᱮᱭᱟ ᱟᱹᱰᱤ ᱜᱟᱱ ᱠᱚ ᱦᱩᱭ ᱟᱠᱟᱱᱟ ᱛᱟᱨᱯᱚᱨᱮ ᱴᱤᱪᱟᱨ ᱠᱚ ᱠᱚᱢ ᱜᱮᱭᱟ ᱥᱮ ᱟᱨ ᱴᱤᱪᱟᱨ ᱠᱚ ᱡᱩᱫᱤ ᱵᱟᱠᱚ ᱛᱟᱦᱮᱱᱟ ᱛᱟᱦᱚᱞᱮ ᱪᱤᱠᱟᱹᱛᱮ ᱥᱴᱩᱰᱮᱱᱴ ᱠᱚᱫᱚ ᱪᱤᱠᱟᱹᱛᱮ ᱞᱟᱦᱟ ᱥᱮᱫ ᱠᱚ ᱯᱟᱲᱦᱟᱣ ᱞᱟᱯᱷᱟᱝ ᱥᱮᱫ ᱪᱤᱠᱟᱹ ᱛᱮ ᱠᱚ ᱪᱟᱞᱟᱜᱼᱟ ᱚᱱᱟ ᱢᱤᱫ ᱴᱮᱱ ᱢᱤᱫ ᱴᱮᱱ ᱚᱱᱟ ᱠᱷᱟᱹᱛᱤᱨ ᱟᱨᱠᱤ ᱥᱟᱱᱛᱟᱲ ᱛᱮ ᱩᱱᱟᱹᱜ ᱢᱟᱱᱮ ᱱᱚᱛᱮ ᱱᱩᱠᱩ ᱦᱚᱲ ᱠᱚ ᱠᱟᱹᱴᱤᱡ ᱞᱟᱹᱭ ᱫᱟᱠᱚ ᱢᱟᱱᱮ ᱥᱮᱨ ᱠᱚ ᱵᱟᱹᱱᱩᱜ ᱠᱚᱣᱟ ᱛᱟᱦᱚᱞᱮ ᱪᱤᱠᱟᱹ ᱛᱮᱞᱮ ᱯᱟᱲᱦᱟᱜᱼᱟ ᱟᱞᱮ ᱪᱤᱠᱟᱹᱛᱮ ᱟᱞᱮ ᱱᱚᱣᱟ ᱪᱤᱠᱟᱹᱛᱮ ᱵᱷᱟᱜᱤ ᱞᱮ ᱧᱟᱢ ᱦᱮᱸ ᱦᱮᱸ ᱟᱱ ᱫᱚ ᱤᱥᱠᱩᱞ ᱠᱚᱫᱚ ᱢᱮᱱᱟᱜ ᱜᱮᱭᱟ ᱱᱚᱛᱮ ᱫᱚ ᱟᱹᱰᱤ ᱜᱟᱱ ᱜᱮ
ᱟᱫᱚ ᱠᱚ ᱦᱟᱛᱟᱣ ᱠᱚᱣᱟ ᱦᱟᱸᱜ ᱱᱤᱭᱟᱹ ᱯᱚᱨ ᱠᱷᱚᱡ ᱫᱚ ᱱᱤᱭᱟᱹ ᱵᱚᱪᱷᱚᱨ ᱠᱚᱫᱚ ᱠᱟᱡᱟᱠ ᱜᱮ ᱚᱱᱟ ᱤᱭᱟᱹ ᱪᱟᱞᱟᱜ ᱠᱟᱱᱟ᱾
ᱦᱮᱸ ᱟᱨ ᱚᱱᱟ ᱜᱮ ᱴᱤᱪᱟᱨ ᱠᱚ ᱴᱤᱪᱟᱨ ᱠᱚ ᱠᱷᱟᱹᱛᱤᱨ ᱚᱵᱷᱟᱵ ᱛᱮᱜᱮ ᱟᱨᱠᱤ ᱚᱱᱠᱟ ᱦᱩᱭᱩᱜ ᱠᱟᱱᱟ ᱟᱨᱠᱤ ᱟᱨ ᱯᱟᱲᱦᱟᱜ ᱠᱟᱱ ᱨᱮᱦᱚᱸ ᱠᱚᱥᱮ ᱟᱨ ᱟᱹᱰᱤ ᱠᱤᱪᱷᱩ ᱠᱤᱪᱷᱩ ᱢᱟᱱᱮ ᱴᱤᱪᱟᱨ ᱠᱚ ᱵᱟᱹᱱᱩᱜ ᱠᱷᱟᱹᱛᱤᱨ ᱛᱮ ᱵᱟᱝ ᱵᱟᱠᱚ ᱥᱮᱬᱟᱭᱮᱫᱟ ᱩᱱᱠᱩ ᱜᱤᱫᱽᱨᱟᱹ ᱠᱚ
ᱢᱟᱱᱮ ᱟᱭᱢᱟ ᱠᱤᱪᱷᱩ ᱵᱟᱝ ᱪᱮᱫᱚᱜ ᱠᱟᱱᱟ
ᱦᱮᱸ ᱦᱮᱸ ᱦᱮᱸ ᱵᱟᱝ ᱪᱮᱫᱚᱜ ᱠᱟᱱᱟ
ᱟᱨ ᱛᱳᱢᱟᱨ ᱵᱟᱝ ᱪᱮᱫᱚᱜ ᱠᱟᱱᱛᱮ ᱚᱱᱟ ᱪᱟᱹᱠᱨᱤ ᱵᱟᱹᱠᱨᱤ ᱨᱮ ᱯᱚᱨᱤᱠᱠᱷᱟ ᱨᱮ ᱫᱩᱲᱩᱵᱚᱜ ᱞᱟᱹᱜᱤᱫ ᱫᱚ ᱚᱱᱠᱟ ᱟᱭᱢᱟ ᱯᱟᱲᱦᱟᱜ ᱦᱩᱭᱩᱜᱼᱟ ᱵᱟᱝ ᱚᱱᱠᱟ ᱫᱚ
ᱦᱳᱭ ᱟᱫᱚ ᱚᱱᱟ ᱫᱚ ᱞᱟᱦᱟ ᱞᱟᱦᱟ ᱠᱷᱚᱱᱟᱜ ᱵᱟᱢ ᱪᱮᱫ ᱟᱹᱜᱩ ᱠᱟᱜ ᱠᱷᱟᱱ ᱫᱚ ᱪᱤᱠᱟᱹᱛᱮ ᱢᱟᱱᱮ ᱨᱮᱫᱚ ᱪᱤᱠᱟᱹᱛᱮᱢ ᱪᱮᱫ ᱤᱭᱟᱹ ᱫᱟᱲᱮᱭᱟᱜᱼᱟ ᱚᱱᱟ ᱪᱟᱹᱠᱨᱤ ᱯᱚᱨᱤᱠᱠᱷᱟ ᱨᱮ ᱪᱤᱠᱟᱹᱛᱮᱢ ᱫᱩᱲᱩᱹᱵ ᱫᱟᱲᱮᱭᱟᱜᱼᱟ᱾
ᱦᱠ
ᱟᱫᱚ ᱥᱴᱟᱰᱤ ᱵᱟᱲᱟᱜ ᱠᱟᱱᱟᱢ ᱥᱮ ᱮᱢᱱᱤ ᱤᱭᱟᱹᱜᱮ
ᱦᱮᱸ ᱥᱴᱟᱰᱤ ᱵᱟᱲᱟᱜ ᱠᱟᱱ ᱜᱤᱭᱟᱹᱧ᱾
ᱦᱩᱸ
ᱟᱢ ᱫᱚ?
ᱥᱴᱟᱨᱴ ᱫᱚ ᱠᱚᱢᱯᱞᱤᱴ ᱮᱱᱟ ᱚᱲᱟᱜ ᱨᱮᱜᱮ ᱱᱤᱛ ᱫᱚ᱾
ᱦᱳᱭ ᱱᱤᱛ ᱪᱮᱫ ᱞᱮᱠᱟ ᱦᱮᱸ ᱟᱨ ᱚᱱᱛᱮ ᱫᱚ ᱛᱟᱦᱞᱮ ᱪᱮᱫ ᱞᱮᱠᱟᱮ ᱥᱟᱱᱛᱟᱲᱤ ᱛᱮᱜᱮ ᱯᱟᱲᱦᱟᱜ ᱥᱟᱱᱛᱟᱲᱤ ᱛᱮ ᱯᱟᱲᱦᱟᱣ ᱵᱮᱥᱤ ᱦᱩᱭᱩᱜ ᱜᱮᱭᱟ ᱥᱮ ᱵᱮᱝᱜᱚᱞᱤ ᱛᱮ?
ᱵᱮᱝᱜᱚᱞᱤ ᱛᱮᱜᱮ ᱱᱚᱛᱮ ᱫᱚ ᱥᱟᱱᱛᱟᱲᱤ ᱛᱮᱫᱚ ᱟᱹᱰᱤ ᱠᱚᱢ ᱜᱮᱭᱟ ᱚᱱᱮᱢ ᱢᱮᱱ ᱠᱮᱫ ᱞᱮᱠᱟᱜᱮ ᱤᱥᱠᱩᱞ ᱠᱚᱦᱚᱸ ᱠᱚᱢ ᱜᱮᱭᱟ᱾ ᱤᱥᱠᱩᱞ ᱠᱚᱦᱚᱸ ᱢᱟᱱᱮ ᱤᱥᱠᱩᱞ ᱫᱚ ᱴᱷᱤᱠ ᱢᱟᱱᱮ ᱱᱤᱛ ᱦᱚᱸ ᱵᱟᱠᱚ ᱤᱭᱟᱹ ᱠᱟᱭ ᱥᱠᱩᱞ ᱠᱷᱟᱹᱞᱤ ᱢᱟᱱᱮ ᱩᱱᱠᱩ ᱜᱚᱝᱠᱮ ᱠᱚ ᱢᱤᱫᱴᱮᱡ ᱤᱥᱠᱩᱞᱠᱩ ᱢᱟᱱᱮ ᱟᱴᱷᱣᱟᱨ ᱦᱤᱞᱳᱜ ᱨᱚᱵᱤᱵᱟᱨ ᱦᱤᱞᱳᱜ ᱠᱚ ᱤᱭᱟᱹ ᱠᱟᱜ ᱠᱟᱱᱟ ᱚᱸᱰᱮ ᱠᱞᱟᱥᱚᱜ ᱠᱚ ᱪᱟᱞᱟᱜ ᱠᱟᱱᱟ᱾ ᱢᱟᱱᱮ ᱛᱤᱱᱟᱹᱜ ᱡᱷᱟᱹᱞ ᱡᱷᱟᱹᱞ ᱜᱮᱭᱟ ᱢᱟᱱᱮ ᱚᱱᱟ ᱤᱥᱠᱩᱞ ᱡᱩᱫᱤ ᱛᱟᱦᱮᱱ ᱠᱷᱟᱱ ᱵᱟᱠᱷᱟᱡ ᱫᱚ ᱮᱨᱤᱭᱟ ᱯᱟᱥᱟᱯᱟᱥᱤ ᱦᱚᱸ ᱛᱟᱦᱮᱸ ᱫᱚᱨᱠᱟᱨ ᱵᱟᱝ
ᱦᱮᱸ ᱦᱮᱸ
ᱟᱨ ᱡᱮᱞᱟ ᱵᱷᱤᱛᱛᱤ ᱡᱩᱫᱤ ᱢᱤᱫᱴᱮᱡ ᱵᱟᱨᱭᱟ ᱤᱥᱠᱩᱞ ᱛᱟᱦᱮᱱ ᱠᱷᱟᱡ ᱫᱚ ᱚᱥᱩᱵᱤᱫᱟᱜ ᱠᱚᱢ ᱧᱚᱜ ᱜᱮᱭᱟ ᱛᱷᱚᱲᱟ ᱟᱫᱚ ᱱᱤᱛ ᱫᱚ ᱛᱷᱚᱲᱟ ᱜᱟᱱ ᱩᱱ ᱠᱚ ᱠᱚᱨᱟᱣ ᱵᱟᱲᱟᱣᱟ ᱥᱩᱨᱩ ᱵᱟᱲᱟᱜ ᱠᱟᱱᱟ ᱦᱟᱸᱜ
ᱦᱮᱸ ᱦᱮᱸ
ᱥᱩᱨᱩ ᱫᱚ ᱥᱩᱨᱩ ᱵᱟᱲᱟᱜ ᱠᱟᱱ ᱜᱮᱭᱟ ᱟᱫᱚ ᱛᱟᱦᱚᱞᱮ ᱯᱟᱲᱦᱟᱣ ᱫᱚ ᱛᱟᱦᱚᱞᱮ ᱪᱮᱫ ᱞᱮᱠᱟ ᱠᱚ ᱯᱟᱲᱦᱟᱜ ᱠᱟᱱ ᱜᱮᱭᱟ ᱴᱤᱪᱟᱨ ᱠᱚᱫᱚ ᱛᱟᱦᱚᱞᱮ ᱪᱮᱫ ᱞᱮᱠᱟ ᱦᱮᱱᱟᱜ ᱠᱚᱣᱟ ᱯᱨᱟᱭᱵᱷᱮᱴ ᱯᱨᱟᱭᱵᱷᱮᱴ ᱴᱤᱪᱟᱨ ᱥᱮ ᱵ
ᱯᱟᱨᱢᱮᱱᱴ
ᱚᱱᱟ ᱟᱵᱩ ᱪᱤᱠᱤᱛᱮ?
ᱦᱮᱸ ᱦᱮᱸ
ᱯᱨᱟᱭᱵᱷᱮᱴ ᱞᱮᱠᱟᱜᱮ ᱚᱱᱟ ᱫᱚ ᱩᱱᱠᱩ ᱫᱚ ᱞᱟᱦᱟ ᱠᱷᱚᱡ ᱜᱮᱠᱚ ᱪᱮᱫ ᱵᱟᱲᱟ ᱠᱟᱜᱼᱟ ᱟᱨ ᱛᱳᱢᱟᱨ ᱦᱟᱱ ᱦᱟᱱᱟ ᱫᱚᱠᱠᱷᱤᱱ ᱥᱟᱭᱤᱰ ᱨᱮᱱ ᱚᱱᱛᱮ ᱢᱟ ᱡᱟᱹᱥᱛᱤ ᱜᱮᱤ ᱪᱤᱠᱤ ᱢᱮᱱᱟᱜᱼᱟ ᱛᱚ ᱚᱱᱛᱮᱱ ᱠᱚ ᱜᱚᱝᱠᱮ ᱠᱚ ᱦᱮᱡ ᱦᱤᱡᱩᱜ ᱠᱟᱱᱟ ᱛᱚ ᱚᱱᱟ ᱫᱚ ᱦᱚᱪᱪᱷᱮ ᱯᱨᱟᱭᱵᱷᱮᱴ ᱴᱟᱭᱤᱯ ᱚᱱᱟ ᱫᱚ ᱴᱷᱤᱠ ᱥᱚᱨᱠᱟᱨᱤ ᱤ ᱢᱟᱫᱽᱫᱷᱚᱢ ᱞᱮᱠᱟ ᱫᱚ ᱱᱤᱛ ᱦᱚᱸ ᱟᱯᱟᱛᱛᱚ ᱦᱚᱸ ᱵᱟᱝ ᱪᱟᱞᱟᱣ ᱟᱠᱟᱱᱟ ᱾ ᱪᱟᱞᱟᱣ ᱠᱟᱱᱟ ᱦᱚᱭᱛ ᱢᱤᱫ ᱵᱟᱨᱭᱟ ᱚᱛᱚᱴᱟ ᱠᱷᱚᱵᱚᱨ ᱦᱚᱸ ᱵᱟᱝ ᱵᱟᱲᱟᱭ ᱠᱟᱱᱟ ᱾ ᱱᱚᱛᱮ ᱫᱚ ᱱᱮᱜᱮ ᱵᱮᱝᱜᱚᱞᱤ ᱛᱮᱜᱤ ᱾
ᱚᱠᱚᱭ ᱪᱮᱫ ᱞᱮᱠᱟ ᱵᱮ ᱥᱚᱨᱠᱟᱨ ᱚᱠᱟ ᱨᱮᱠᱚ ᱯᱟᱲᱦᱟᱜ ᱠᱟᱱᱟ?
ᱦᱚᱭ ᱮᱠᱷᱚᱱ ᱟᱨᱚ ᱵᱮᱥᱤ ᱴᱤᱪᱟᱨ ᱛᱮ ᱟᱨᱚ ᱵᱮᱥᱤ ᱢᱟᱱᱮ ᱵᱵᱷᱩᱛ᱾
ᱦᱮᱸ ᱟᱨ ᱦᱚᱪᱪᱷᱮ ᱠᱤ ᱥᱟᱦᱚᱥ ᱦᱚᱸ ᱢᱤᱫ ᱪᱮᱫ ᱫᱚᱨᱠᱟᱨ ᱟᱫᱚ ᱡᱩᱫᱤ ᱴᱤᱪᱟᱨ ᱠᱚ ᱠᱚᱢ ᱜᱮᱠᱚ ᱛᱟᱦᱮᱱ ᱠᱷᱟᱱ ᱜᱤᱫᱽᱨᱟᱹᱣᱟᱜ ᱵᱷᱚᱵᱤᱥᱚᱛ ᱨᱮᱭᱟᱜ ᱠᱟᱛᱷᱟ ᱦᱚᱸ ᱪᱤᱱᱛᱟᱹᱭ ᱦᱩᱭᱩᱜ-ᱟ ᱛᱚ᱾ ᱢᱟᱱᱮ ᱯᱟᱲᱦᱟᱜ ᱩᱪᱚᱭᱤᱭᱟᱹᱧ ᱥᱮ ᱵᱟᱹᱧ ᱥᱚᱨᱟᱥᱚᱨᱤ ᱠᱷᱟᱹᱞᱤ ᱤᱭᱟᱹ ᱢᱤᱰᱤᱭᱟᱢ ᱯᱟᱲᱦᱟᱣ ᱚᱪᱚᱭᱟᱧ ᱛᱟᱞᱤᱢ ᱢᱤᱰᱤᱭᱟᱢ ᱛᱤᱧ ᱯᱟᱲᱦᱟᱣ ᱦᱚᱪᱚᱭ ᱠᱷᱟᱱᱡ ᱯᱚᱨᱮ ᱚᱱᱟ ᱚᱱᱟ ᱪᱟᱹᱠᱨᱤ ᱵᱟᱹᱠᱨᱤ ᱨᱮᱭᱟᱜ ᱥᱚᱢᱚᱥᱥᱟ ᱦᱩᱭᱩᱜᱼᱟ ᱥᱮ ᱪᱮᱫ? ᱚᱱᱟ ᱠᱚ ᱨᱮᱭᱟᱜ ᱦᱚᱸ ᱢᱤᱫᱴᱮᱡ ᱥᱟᱦᱚᱥ ᱫᱚᱨᱠᱟᱨ ᱵᱟᱝ ᱡᱩᱫᱤ ᱩᱞᱤ ᱜᱚᱞᱤ ᱨᱮ ᱢᱟᱱᱮ ᱟᱰᱮ-ᱯᱟᱥᱮ ᱜᱚᱴᱟᱜ ᱜᱮ ᱤᱥᱠᱩᱞ ᱛᱟᱦᱮᱸ ᱞᱮᱱ ᱠᱷᱟᱱ ᱢᱮᱱ ᱜᱤᱫᱽᱨᱟᱹ ᱫᱚᱧ ᱮᱢ ᱠᱟᱭ ᱞᱮᱜᱮ ᱯᱟᱲᱦᱟᱣ ᱜᱚᱴᱟ ᱡᱚᱛᱚ ᱡᱚᱛᱚ ᱦᱚᱲ ᱠᱚ ᱯᱟᱲᱦᱟᱜ ᱟᱱ ᱤᱥᱠᱩᱞ ᱜᱮ ᱠᱚᱢ ᱛᱟᱦᱮᱱ ᱠᱷᱟᱱ ᱵᱷᱚᱨᱥᱟ ᱮᱠᱴᱩ ᱢᱟᱱᱮ ᱠᱚᱢ ᱜᱮ
ᱦᱮᱸ ᱟᱫᱚ ᱟᱫᱚ ᱟᱹᱰᱤ ᱥᱟᱺᱜᱤᱧ ᱛᱚ ᱠᱟᱹᱴᱤᱡ ᱯᱨᱚᱵᱞᱮᱢ ᱡᱟᱹᱱᱤᱡ ᱦᱩᱭᱩᱜ ᱠᱟᱱᱟ ᱵᱟᱝ?
ᱦᱮᱸ ᱦᱮᱸ ᱦᱮᱸ ᱦᱮᱸ
ᱦᱮᱸ ᱦᱩᱭ ᱚᱱᱟ ᱚᱱᱟ ᱠᱷᱟᱹᱛᱤᱨ ᱜᱮ ᱟᱨᱚ ᱵᱮᱥᱤ ᱠᱚᱨᱮ ᱢᱟᱱᱮ ᱥᱩᱨ ᱥᱩᱨ ᱨᱮ ᱛᱟᱦᱮᱸ ᱞᱮᱱᱠᱷᱟᱱ ᱚᱱᱟ ᱦᱚᱸ ᱡᱟᱱᱤᱡ ᱢᱮᱱᱟᱹᱱ ᱠᱷᱟᱱ ᱦᱚᱭ ᱛᱚᱠᱚ ᱪᱮᱫ ᱟᱠᱚ ᱠᱮᱭᱟ ᱥᱮᱠᱚ ᱚᱸᱰᱮ ᱜᱮᱠᱚ
ᱦᱮᱸ ᱛᱚᱢᱟᱨ ᱡᱮᱢᱚᱱ ᱤᱥᱰᱩᱰᱸᱴ ᱦᱟᱜ ᱥᱚᱢᱚᱥᱭᱟ ᱦᱩᱭᱩᱜᱼᱟ ᱾ ᱤᱥᱴᱩᱰᱮᱱᱴ ᱟᱜ ᱦᱚᱸ ᱥᱚᱢᱚᱥᱭᱟ ᱦᱩᱭᱩᱜᱼᱟ ᱟᱨ ᱩᱱᱠᱩ ᱜᱚᱝᱠᱮ ᱠᱚᱣᱟᱜ ᱦᱚᱸ ᱥᱚᱢᱚᱥᱭᱟ ᱦᱩᱭᱩᱜᱼᱟ ᱩᱱᱠᱩ ᱦᱚᱸ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱾ ᱚᱱᱠᱟ
ᱟᱨ ᱜᱚᱝᱠᱮ ᱠᱚᱫᱚ ᱥᱚᱢᱚᱥᱭᱟ ᱦᱩᱭᱩᱜ ᱛᱟᱠᱚ ᱜᱮᱭᱟ ᱾
ᱦᱮᱸ ᱜᱚᱝᱠᱮ ᱠᱚᱫᱚ ᱥᱚᱢᱚᱥᱭᱟ ᱦᱩᱭᱩᱜ ᱛᱟᱠᱚ ᱨᱮᱦᱚᱸ ᱟᱫᱚ ᱜᱚᱝᱠᱮ ᱠᱚᱫᱚ ᱪᱟᱞᱟᱜ ᱜᱮ ᱞᱟᱜᱟᱜ ᱾ ᱟᱫᱚ ᱡᱮᱦᱮᱛᱩ ᱤᱥᱴᱩᱰᱮᱱᱴ ᱡᱟᱦᱟᱸ ᱜᱮᱠᱚ ᱛᱟᱦᱮᱱᱟ ᱤᱥᱴᱩᱰᱮᱱᱴ ᱞᱟᱜᱟᱣ ᱟᱠᱚᱣᱟ ᱩᱱᱠᱩ ᱫᱚ ᱯᱨᱚᱵᱞᱮᱢ ᱦᱩᱭᱩᱜ ᱨᱮᱦᱚᱸ ᱠᱚ ᱪᱟᱞᱟᱜ ᱜᱮᱭᱟ᱾
ᱦᱮᱸ ᱟᱫᱚ ᱢᱟᱦᱟᱸᱜ ᱩᱱᱱᱚᱛᱤ ᱥᱮᱫ ᱫᱚ ᱦᱟᱸᱜ ᱮᱦᱚᱵ ᱠᱟᱜ ᱜᱮᱭᱟ ᱠᱚ ᱦᱟᱸᱜ ᱩᱱᱱᱚᱛᱤ ᱨᱮᱭᱟᱜ ᱫᱚ ᱪᱮᱥᱴᱟ ᱪᱟᱞᱟᱜ ᱠᱟᱱᱟ ᱠᱟᱡᱟᱠ ᱛᱮᱜᱮ ᱾
ᱦᱮᱸ ᱟᱨ ᱚᱱᱟᱜᱮ ᱚᱱᱟᱜᱮ ᱱᱤᱛᱚᱜ ᱫᱚ ᱢᱟᱱᱮ ᱫᱚᱨᱠᱟᱨ ᱡᱮ ᱠᱟᱹᱴᱤᱡ ᱟᱵᱚᱣᱟᱜ ᱦᱚᱸ ᱩᱱᱱᱚᱛᱤ ᱦᱩᱭᱩᱜ ᱛᱟᱵᱚᱱᱟ ᱾
ᱩ ᱟᱨ ᱦᱚᱪᱪᱮ ᱠᱤ ᱡᱚᱛᱷᱚ ᱦᱚᱲ ᱟᱵᱚ ᱦᱚᱲ ᱦᱚᱸ ᱟᱸ ᱯᱟᱲᱦᱟᱣ ᱫᱚᱨᱠᱟᱨ ᱡᱚᱛᱚ ᱦᱚᱲᱜᱮ ᱪᱤᱠᱤ ᱛᱮ ᱱᱟᱦᱟᱭ ᱡᱟᱦᱟᱱᱟᱜ ᱤᱭᱟᱹ ᱛᱮᱜᱮ ᱵᱷᱟᱥᱟ ᱛᱮᱜᱮ ᱯᱟᱲᱦᱟᱜ ᱫᱚᱨ ᱯᱟᱲᱦᱟᱣ ᱫᱤᱠ ᱫᱤᱭᱮ ᱦᱚᱸᱵᱚᱱ ᱛᱟᱭᱚᱢ ᱟᱠᱟᱱᱟ
ᱦᱮᱸ
ᱥᱮᱵᱷᱮᱱ ᱮᱭᱤᱴ ᱫᱷᱟᱹᱨᱤᱡ ᱠᱚ ᱯᱟᱲᱦᱟᱜ ᱠᱟᱱᱟ ᱟᱨ ᱵᱟᱠᱚ ᱯᱟᱲᱦᱟᱣ ᱫᱟᱲᱮᱭᱟᱜ ᱠᱟᱱᱟ ᱞᱟᱦᱟ ᱥᱮᱫ
ᱟᱨ ᱚᱱᱟ ᱠᱷᱟᱹᱛᱤᱨ ᱛᱮ ᱮ ᱠᱟᱨᱚᱱ ᱯᱟᱲᱦᱟᱣ ᱫᱚᱨᱠᱟᱨ ᱟᱨ ᱵᱮᱥᱤ ᱵᱮᱥᱤ ᱠᱚᱨᱮ ᱚᱱᱟ ᱯᱟᱹᱣᱨᱟᱹ ᱦᱟᱺᱰᱤ ᱨᱮᱠᱚ ᱛᱟᱦᱮᱱ ᱠᱟᱱᱟ ᱛᱚ ᱚᱱᱟ ᱛᱮᱜᱮ ᱟᱨᱚ ᱵᱮᱥᱤ ᱵᱮᱥᱤ ᱠᱚᱨᱮ ᱵᱮᱥᱤ ᱠᱚᱨᱮ ᱚᱞᱚᱜ ᱯᱟᱲᱦᱟᱜ ᱫᱚᱠᱚ ᱢᱟᱱᱮ ᱰᱷᱤᱞᱟᱹᱭ ᱫᱟᱠᱚ ᱵᱟᱠᱚ ᱯᱟᱲᱦᱟᱜ ᱠᱟᱱᱟ ᱚᱠᱚᱭ ᱚᱱᱟ ᱨᱮᱜᱮ ᱠᱚ ᱛᱟᱦᱮᱱ ᱠᱟᱱᱟ
ᱠᱚᱲᱟ ᱜᱤᱫᱽᱨᱟᱹ ᱫᱚ ᱵᱟᱠᱚ ᱯᱟᱲᱦᱟᱣ ᱫᱟᱲᱭᱟᱜ ᱠᱟᱱᱟ ᱥᱮᱵᱮᱱ ᱮᱤᱴ ᱛᱮᱜᱮ ᱠᱚ ᱵᱟᱹᱦᱩ ᱠᱚ ᱟᱹᱜᱩᱭᱮᱫ ᱠᱚᱣᱟ ᱟᱨ ᱠᱩᱲᱤ ᱜᱤᱫᱽᱨᱟᱹ ᱫᱚ ᱡᱚᱨᱮ ᱢᱚᱴᱷᱮ ᱠᱤᱪᱷᱩ ᱠᱚ ᱪᱮᱥᱴᱟᱭᱮᱫ ᱠᱟᱱ ᱠᱷᱟᱡ ᱠᱚ ᱯᱟᱲᱦᱟᱜ ᱠᱟᱱᱟ ᱟᱨ ᱠᱤᱪᱷᱩ ᱫᱚ ᱵᱟᱠᱚ ᱯᱟᱲᱦᱟᱣ ᱫᱟᱲᱮᱭᱟᱜ ᱠᱟᱱᱟ
ᱦᱩᱸ
ᱠᱷᱟᱹᱞᱤ ᱦᱟᱺᱰᱤ ᱯᱟᱹᱣ